ᱦᱮᱞᱳ ᱦᱮᱞᱳ
ᱦᱮᱞᱳ
ᱟᱨᱸᱳ ᱡᱚᱦ ᱦᱚᱲᱟᱨ ᱜᱮ
ᱦᱮᱸ ᱡᱚᱦᱟᱨ ᱜᱮ ᱨᱚᱲ ᱟᱹᱰᱤ ᱵᱷᱤᱛᱤᱨ ᱨᱮ ᱟᱸᱡᱚᱢᱚᱜ ᱠᱟᱱ ᱛᱟᱵᱮᱱᱟ
ᱚ ᱪᱮᱫ ᱞᱮᱠᱟᱠᱟ ᱵᱮᱱᱟ ᱵᱮᱱᱟ
ᱦᱚᱸ ᱱᱟᱯᱟᱭ ᱜᱮ ᱟᱹᱵᱤᱱ ᱜᱮ ᱪᱮᱫ ᱞᱮᱠᱟ
ᱟᱞᱮ ᱦᱚᱸ ᱵᱮᱥ ᱜᱮ ᱢᱮ
ᱚ
ᱪᱮᱫ, ᱪᱮᱫ ᱵᱤᱱ ᱪᱮᱠᱟᱭ ᱫᱟ
ᱪᱮᱫ ᱜᱮ ᱵᱟᱝ ᱫᱩᱲᱩᱵ ᱵᱟᱲᱟ ᱦᱩᱭ ᱠᱟᱱᱟ ᱟᱵᱤᱱ ᱫᱚ ᱪᱮᱫ ᱵᱤᱱ ᱪᱤᱠᱟᱹ ᱮᱫᱟ
ᱟᱞᱤᱧ ᱟᱞᱤᱧ ᱫᱩᱲᱩᱵ ᱜᱮ
ᱚ ᱟᱨ ᱡᱚᱢ ᱠᱚᱫᱚ ᱦᱩᱭᱱᱟ ᱥᱮ ᱵᱟᱝ ᱜᱮ
ᱦᱮᱸ ᱠᱟᱹᱢᱤ ᱠᱚᱫᱚ ᱦᱩᱭ ᱠᱟᱱᱟ ᱫᱚ ᱢᱟᱹᱭᱱᱟ ᱨ
ᱨᱚᱲ ᱠᱟᱹᱴᱤᱡ ᱵᱷᱤᱛᱤᱨ ᱨᱮ ᱟᱸᱡᱚᱢᱚᱜ ᱠᱟᱱ ᱛᱟᱵᱤᱱᱟ ᱢᱚᱸᱡᱽ ᱛᱮ ᱵᱟᱝ ᱟᱸᱡᱚᱢᱚᱜ ᱠᱟᱱᱟ
ᱦᱮᱞᱳ
ᱦᱮᱞᱳ
ᱦᱮᱸ ᱱᱤᱛᱚᱜ ᱨᱚᱲ ᱚᱸᱡᱚᱢᱚᱜ ᱠᱟᱱᱟ
ᱟᱸᱡᱚᱢᱚᱜ ᱠᱟᱱᱟ ᱢᱮᱱᱠᱷᱟᱱ ᱢᱟᱱᱮ ᱟᱹᱰᱤ ᱥᱟᱺᱜᱤᱧ ᱨᱮᱵᱤᱱ ᱨᱚᱲᱮᱫ ᱞᱮᱠᱟ ᱟᱸᱡᱚᱢᱚᱜ ᱠᱟᱱᱟ
ᱦᱮᱞᱳ
ᱦᱮᱸ
ᱟᱸᱡᱚᱢᱚᱜ ᱠᱟᱱᱟ ᱱᱤᱛᱚᱜ
ᱦᱳᱭ ᱦᱳᱭ ᱟᱸᱡᱚᱢᱚᱜ ᱠᱟᱱᱟ
ᱢᱮᱱᱮᱫ ᱛᱟᱦᱮᱸᱱᱟᱹᱧ ᱟᱵᱮᱱᱟᱜ ᱚᱲᱟᱜ ᱫᱚ ᱚᱠᱟᱨᱮ
ᱟᱹᱞᱤᱧᱟᱜ ᱚᱲᱟᱜ ᱫᱚ ᱦᱩᱭᱩᱜ ᱠᱟᱱᱟ ᱠᱚᱞᱞᱟᱱᱤ
ᱠᱚᱞᱞᱟᱱᱤ
ᱦᱳᱭ ᱦᱳᱭ ᱟᱵᱤᱱᱟᱜ ᱫᱚ
ᱟᱞᱤᱧᱟᱜ ᱫᱚ ᱢᱟᱞᱫᱟ
ᱚ ᱛᱟᱯᱚᱨ ᱟᱯᱮ ᱥᱮ ᱫᱚ ᱫᱟᱜ ᱮᱫ ᱜᱮᱭᱟᱭ ᱥᱮ ᱵᱟᱝ ᱜᱮ
ᱫᱟᱜ ᱫᱚ ᱫᱟᱜ ᱫᱚ ᱵᱷᱟᱜᱮ ᱜᱮ ᱫᱟᱜ ᱫᱚᱭ
ᱛᱮᱦᱮᱧ ᱜᱟᱯᱟ ᱫᱚ ᱫᱟᱜ ᱫᱟᱭ ᱥᱮ ᱵᱟᱝ
ᱦᱮᱸ ᱛᱮᱦᱮᱧ ᱜᱟᱯᱟ ᱫᱚᱭ ᱫᱟᱜ ᱠᱟᱱ ᱜᱮᱭᱟᱭ ᱤᱧ ᱫᱚ ᱯᱩᱨᱩᱞᱤᱭᱟ ᱨᱮ ᱛᱟᱦᱮᱸᱱ ᱛᱟᱦᱮᱸᱱ ᱞᱤᱧ
ᱚ ᱛᱟᱦᱚᱞᱮ ᱚᱱᱛᱮ ᱫᱚ ᱫᱟᱜ ᱮᱫ ᱜᱮᱭᱟᱭ
ᱦᱮᱸ ᱱᱚᱛᱮ ᱵᱷᱟᱹᱜᱤ ᱜᱮ ᱫᱟᱜ ᱫᱟᱭ ᱦᱮᱸ ᱦᱩᱸ
ᱟᱨ ᱛᱟᱦᱚᱞᱮ ᱦᱚᱸ ᱫᱟᱜ ᱮᱫ ᱜᱮᱭᱟᱭ ᱱᱚᱛᱮ ᱦᱚᱸ
ᱦᱩᱸ ᱦᱩᱸ
ᱟᱨ ᱛᱟᱦᱚᱞᱮ ᱞᱟᱹᱭᱮᱫᱼᱟ ᱞᱤᱧ ᱡᱮ ᱛᱟᱦᱚᱞᱮ ᱟᱛᱳ ᱥᱮᱫ ᱫᱚ ᱦᱩᱲᱩ ᱨᱚᱦᱚᱭ ᱠᱚᱫᱚ ᱯᱮ ᱫᱷᱩᱨᱟᱹᱣ ᱠᱟᱱ ᱜᱮᱭᱟ ᱥᱮ ᱵᱟᱝ
ᱦᱮᱸ ᱵᱷᱟᱹᱜᱤ ᱜᱮ
ᱨᱚᱦᱚᱭ ᱯᱮ ᱫᱷᱩᱨᱟᱹᱣ ᱟᱠᱟᱱᱟ
ᱦᱮᱞᱳ
ᱦᱮᱞᱳ
ᱢᱮ ᱨᱚᱲ ᱴᱷᱤᱠ ᱴᱷᱟᱠ ᱵᱟᱝ ᱟᱸᱡᱚᱢᱚᱜ ᱠᱟᱱ ᱛᱟᱠᱤᱱᱟ
ᱚ ᱞᱟᱹᱭᱮᱫᱟ ᱞᱤᱧ ᱡᱮ ᱟᱯᱮ ᱟᱹᱛᱩ‌ ‌‌‍‍ᱨᱮᱫᱚ ᱛᱟᱦᱞᱮ ᱨᱚᱦᱚᱭ ᱫᱚᱯᱮ ᱫᱷᱩᱨᱟᱹᱣ ᱟᱠᱟᱱᱟ ᱥᱮ ᱵᱟᱝ ᱜᱮ
ᱦᱮᱸ
ᱚ ᱛᱤᱥ ᱠᱷᱚᱱ ᱫᱚᱯᱮ ᱫᱷᱩᱨᱟᱹᱣ ᱟᱠᱟᱱᱟ
ᱦᱮᱸ ᱫᱷᱩᱨᱟᱹᱣ ᱟᱠᱟᱱ ᱜᱮᱭᱟ ᱢᱤᱫ ᱥᱯᱛᱟᱦᱚ ᱜᱟᱱ ᱦᱩᱭ ᱟᱠᱟᱱᱟ
ᱟᱨ ᱛᱟᱦᱚᱞᱮ ᱟᱯᱮ ᱥᱮᱫ ᱫᱚ ᱚᱱᱠᱟ ᱵᱤᱨ ᱠᱚ ᱵᱩᱨᱩ ᱠᱚ ᱢᱮᱱᱟᱜ ᱜᱮᱭᱟ ᱥᱮ ᱵᱟᱝ
ᱟᱞᱮ ᱥᱮᱫ ᱫᱚ ᱵᱤᱨ ᱵᱩᱨᱩ ᱠᱩ ᱫᱚ ᱵᱟᱝ ᱟᱞᱮ ᱥᱮᱫ ᱫᱚ ᱯᱞᱮᱱ ᱜᱮᱭᱟ ᱟᱞᱮ ᱥᱮᱫ ᱫᱚ ᱥᱚᱢᱟᱱ ᱚᱛ ᱟᱞᱮ ᱥᱮᱫ ᱫᱚ ᱵᱟᱨᱚ ᱢᱟᱥ ᱪᱟᱥ ᱜᱮ ᱦᱩᱭᱩᱜ ᱜᱮᱭᱟ
ᱵᱟᱨᱚ ᱢᱟᱥ ᱜᱮ ᱯᱮ ᱪᱟᱥᱟ
ᱦᱮᱸ
ᱵᱟᱨᱚ ᱢᱟᱥ ᱫᱚ ᱢᱟᱱᱮ ᱦᱩᱲᱩ ᱜᱮᱯᱮ ᱪᱟᱥ ᱜᱮᱭᱟ ᱥᱮ ᱡᱟᱦᱟᱸᱱᱟᱜ ᱚᱱᱠᱟ ᱥᱚᱵᱽᱡᱤ ᱠᱚᱯᱮ ᱪᱟᱥ ᱜᱮᱭᱟ
ᱚ ᱦᱳ ᱦᱩᱲᱩ ᱦᱚᱸᱞᱮ ᱪᱟᱥ ᱜᱮᱭᱟ ᱦᱩᱲᱩ ᱵᱟᱫ ᱛᱮ ᱟᱵᱟᱨ ᱮᱢᱟᱱ ᱮᱢᱟᱱ ᱯᱟᱴ ᱠᱚ ᱡᱚᱱᱰᱽᱨᱟ ᱥᱟᱶᱛᱮ ᱢᱟᱱᱮ ᱥᱚᱵᱽᱡᱤ ᱠᱚ ᱟᱹᱰᱤ ᱠᱤᱪᱷᱩ ᱜᱮ ᱪᱟᱥ ᱪᱟᱥ ᱠᱚ ᱜᱤ ᱦᱩᱭᱩᱜ ᱠᱟᱱᱟ
ᱚ ᱟᱫᱚ ᱦᱩᱲᱩ ᱫᱚ ᱢᱟᱱᱮ ᱵᱟᱨ ᱫᱷᱟᱣ ᱯᱮ ᱪᱟᱥ ᱜᱮᱭᱟ ᱥᱮ ᱢᱤᱫ ᱫᱷᱟᱣ ᱯᱮ ᱪᱟᱥᱟ
ᱦᱳᱲᱳ ᱫᱚ ᱯᱨᱟᱭ ᱵᱚᱪᱷᱚᱨ ᱯᱮ ᱫᱷᱟᱣ ᱾
ᱯᱮ ᱫᱷᱟᱣ ᱾
ᱦᱮᱸ
ᱚ ᱛᱟᱦᱚᱞᱮ ᱟᱯᱮ ᱫᱚ ᱫᱟᱜ ᱫᱚ ᱵᱮᱵᱚᱥᱛᱷᱟ ᱫᱚ ᱢᱮᱱᱟᱜ ᱜᱮᱭᱟ ᱵᱟᱝ?
ᱦᱮᱸ ᱟᱞᱮ ᱥᱮᱫ ᱚᱵᱚᱥᱳᱭ ᱵᱮᱵᱚᱥᱛᱷᱟ ᱢᱮᱱᱟᱜ ᱜᱮᱭᱟ ᱾
ᱟᱨ ᱛᱟᱦᱚᱞᱮ ᱪᱟᱥ ᱠᱚᱫᱚ ᱵᱷᱟᱞᱮ ᱜᱮ ᱦᱳᱭᱳᱜ ᱛᱟᱯᱮᱭᱟ ᱾
ᱦᱮᱸ ᱵᱷᱟᱜᱤ ᱜᱮ ᱦᱩᱭᱩᱜ ᱜᱮᱭᱟ ᱾
ᱟᱨ ᱛᱟᱦᱞᱮ ᱟᱢᱫᱚ ᱪᱟᱥ ᱠᱚᱨᱮ ᱫᱚ ᱚᱲᱟᱜ ᱫᱚᱢ ᱪᱟᱞᱟᱜ ᱜᱮᱭᱟ ᱥᱮ ᱵᱟᱝ ᱜᱮ?
ᱦᱮᱸ ᱪᱟᱞᱟᱣ ᱦᱩᱭᱩᱜ ᱜᱮᱭᱟ ᱟᱫᱚ ᱮᱠᱡᱟᱢ ᱮᱠᱡᱟᱢ ᱥᱩᱨᱩ ᱠᱟᱱᱟ ᱛᱚ ᱮᱠᱡᱟᱢ ᱮᱢ ᱠᱟᱛᱮᱜᱮ ᱪᱟᱞᱟᱜ ᱦᱩᱭᱩᱜᱼᱟ ᱵᱤᱱᱤᱰ ᱮᱛᱚᱦᱚᱵᱚᱜ ᱞᱟᱹᱜᱤᱫ ᱜᱟᱯᱟ ᱛᱮ
ᱚᱻ ᱟᱨ ᱛᱟᱦᱚᱞᱮ ᱚᱲᱟᱜ ᱨᱮᱫᱚ ᱛᱟᱦᱚᱞᱮ ᱛᱤᱱᱟᱹᱜ ᱦᱚᱲ ᱢᱮᱱᱟᱜ ᱠᱚᱣᱟ?
ᱚᱲᱟᱜ ᱫᱚ ᱥᱟᱸᱜᱮ ᱜᱮ ᱥᱟᱸᱜᱮ ᱵᱚᱭᱦᱟ ᱢᱮᱱᱟᱜ ᱞᱮᱭᱟ ᱟᱞᱮ ᱫᱚ ᱮᱭᱟᱭ ᱜᱚᱴᱟᱝ ᱢᱮᱱᱟᱜ ᱞᱮᱭᱟ ᱾ ᱯᱷᱮᱢᱤᱞᱤ ᱥᱟᱛ ᱡᱚᱱ᱾
ᱚᱻ ᱟᱫᱚ ᱟᱢᱫᱚ ᱛᱟᱦᱚᱞᱮ ᱚᱠᱟᱴᱮᱱ ᱠᱟᱱᱟᱢ?
ᱤᱧ ᱫᱚ ᱛᱟᱞᱟᱭᱤᱡ ᱾
ᱚᱻ ᱟᱨ ᱵᱟᱠᱤ ᱠᱚᱫᱚ ᱛᱟᱦᱚᱞᱮ ᱪᱮᱫ ᱠᱚ ᱠᱚ ᱪᱤᱠᱟᱹᱭ ᱜᱮᱭᱟ?
ᱵᱟᱠᱤ ᱠᱚᱫᱚ ᱡᱚᱛᱚ ᱜᱮᱞᱮ ᱯᱟᱲᱦᱟᱜ ᱜᱮᱭᱟ ᱵᱟᱭᱨᱮ ᱠᱚᱨᱮ ᱜᱮᱞᱮ ᱛᱟᱦᱮᱱ ᱜᱮᱭᱟ ᱾
ᱢᱟᱱᱮ ᱯᱟᱲᱦᱟᱣ ᱞᱟᱹᱜᱤᱫ ᱜᱮ ᱵᱟᱨᱮ ᱨᱮᱯᱮ ᱛᱟᱦᱮᱱ ᱜᱮᱭᱟ ᱥᱮ ᱚᱱᱠᱟ ᱠᱟᱹᱢᱤ ᱵᱟᱠᱷᱨᱟ ᱦᱚᱸ?
ᱵᱟᱝ ᱥᱩᱫᱩ ᱯᱟᱜ ᱥᱩᱫᱩ ᱯᱟᱲᱦᱟᱣ ᱜᱮ ᱾
ᱛᱟᱦᱮᱞᱮ ᱩᱱᱟᱹᱜ ᱜᱟᱱ ᱦᱚᱲ ᱜᱮᱯᱮ ᱯᱟᱲᱦᱟᱜ ᱮᱫ ᱜᱮᱭᱟ ᱛᱟᱦᱞᱮ ᱠᱷᱚᱨᱪᱟ ᱫᱚ ᱚᱱᱠᱟ ᱦᱩᱭᱩᱜ
ᱪᱮᱫ ᱞᱮᱠᱟ?
ᱞᱟᱹᱭᱮᱜᱼᱟ ᱞᱤᱧ ᱡᱮ ᱩᱱᱟᱹᱜ ᱜᱟᱱ ᱦᱚᱲ ᱡᱮᱯᱮ ᱯᱟᱲᱦᱟᱜ ᱮᱫ ᱜᱮᱭᱟ ᱫᱚ ᱯᱟᱲᱦᱟᱣ
ᱦᱮᱸ ᱦᱮᱸ ᱵᱷᱟᱜᱤ ᱜᱮ ᱾
ᱚᱲᱟᱜ ᱨᱮ ᱫᱚ ᱡᱟᱦᱟᱸᱭ ᱡᱟᱦᱟᱱᱟᱜ ᱠᱚ ᱠᱟᱹᱢᱤᱭ ᱜᱮᱭᱟ ᱪᱮᱞ
ᱚᱲᱟᱜ ᱫᱚ ᱚᱲᱟᱜ ᱠᱚᱨᱮᱱᱟᱜ ᱜᱮ ᱠᱟᱹᱢᱤ ᱵᱟᱲᱟᱭ ᱜᱮᱭᱟᱞᱮ ᱫᱚ ᱪᱟᱥ-ᱵᱟᱥ ᱠᱚᱨᱮ ᱜᱮᱞᱮ
ᱦᱚᱭ
ᱛᱯᱮ ᱫᱚ ᱛᱤᱱᱟᱹᱜ ᱵᱚᱭᱦᱟᱜ ᱯᱮ?
ᱟᱞᱮ ᱫᱚ ᱯᱩᱱ ᱵᱚᱭᱦᱟᱜ ᱞᱮ ᱾
ᱟᱢ ᱫᱚ ᱚᱠᱚᱭ ᱴᱟᱜ?
ᱪᱮᱫ ᱞᱮᱠᱟ?
ᱢᱟᱱᱮ ᱥᱟᱣ ᱟᱢᱫᱚ ᱚᱠᱚᱭᱴᱟᱜ ᱦᱩᱰᱤᱝ ᱥᱮ ᱢᱟᱨᱟᱝ ᱤᱡ?
ᱤᱧ ᱫᱚ ᱡᱷᱚᱛᱚ ᱠᱷᱚᱱ ᱦᱩᱰᱤᱧᱤᱡ ᱾
ᱚ ᱟᱯᱮ ᱚᱲᱟ ᱫᱚ ᱮᱢ ᱞᱟᱹᱭ ᱠᱮᱫᱟ ᱪᱤ
ᱦᱚᱭ ᱦᱚᱭ ᱟᱞᱮ ᱫᱚ ᱠᱚᱞᱟᱹᱱᱤ
ᱠᱚᱞᱟᱹᱱᱤ ᱯᱟᱸᱪ ᱱᱚᱢᱵᱚᱨ
ᱦᱚᱭ ᱦᱚᱭ ᱪᱟᱞᱟᱣ ᱵᱟᱲᱟ ᱠᱟᱱ ᱜᱮᱭᱟ ᱵᱤᱱ ᱡᱮᱞᱮᱠ
ᱦᱮᱸ ᱚᱸᱰᱮ ᱠᱷᱚᱱ ᱜᱮ ᱯᱟᱲᱦᱟᱣ ᱦᱚᱭᱚ ᱛᱮᱱᱟ
ᱛᱚ ᱠᱚᱞᱞᱟᱱᱤ ᱠᱚᱞᱮᱡᱽ ᱨᱮᱵᱤᱱ ᱯᱟᱲᱦᱟᱜ ᱜᱮᱭᱟ ᱾
ᱵᱟᱝ ᱵᱟᱝ ᱥᱟᱱᱛᱟᱞᱤ ᱢᱤᱰᱤᱭᱟᱢ ᱛᱮ ᱚᱸᱰᱮ ᱠᱷᱚᱱ ᱜᱮ ᱯᱟᱲᱦᱟᱣ ᱦᱩᱭ ᱟᱠᱟᱱᱟ ᱯᱷᱟᱭᱤᱵ ᱠᱷᱚᱱ ᱾ ᱟᱫᱚ ᱱᱤᱛᱚᱜ ᱫᱚ ᱠᱳᱞᱮᱡ ᱟᱫᱚ ᱚᱸᱰᱮ ᱤᱧ ᱵᱷᱟᱭ ᱢᱮᱱᱟᱭᱟ ᱢᱤᱫᱴᱮᱱ ᱱᱤᱡᱮᱨ ᱵᱷᱟᱭ
ᱛᱤᱱᱟᱹᱜ ᱨᱮ ᱯᱟᱲᱦᱟᱜ ᱜᱮᱭᱟᱭ?
ᱱᱤᱛᱚᱜ ᱮᱭᱤᱴ ᱠᱮᱞᱟᱥ᱾ ᱢᱟᱱᱮ ᱟᱯᱮ ᱠᱚᱞᱞᱟᱞᱤ ᱟᱰᱤ ᱜᱮ ᱥᱚᱨᱮᱥ ᱟᱰᱤ ᱜᱮ ᱯᱷᱮᱢᱟᱥ ᱜᱮᱭᱟ᱾
ᱦᱳᱭ ᱦᱳᱭ᱾ ᱧᱩᱛᱩᱢᱟᱱ ᱜᱮᱭᱟ᱾
ᱢᱟᱱᱮ ᱟᱯᱮ ᱚᱸᱰᱮᱱ ᱠᱚ ᱢᱟᱱᱮ ᱦᱚᱲ ᱟᱹᱰᱤ ᱜᱮ ᱯᱮ ᱥᱚᱨᱮᱥ-ᱟ᱾
ᱦᱳᱭ ᱦᱳᱭ᱾
ᱛᱚ ᱱᱤᱛᱚᱜ ᱫᱚ ᱫᱟᱜ ᱮᱫᱟᱭ ᱥᱤ ᱵᱟᱝ ᱟᱯᱮ ᱥᱮᱫ?
ᱟᱨ ᱛᱟᱦᱚᱞᱮ ᱠᱚᱞᱞᱟᱱᱤ ᱫᱚ ᱵᱷᱟᱞᱮ ᱴᱷᱤᱠ ᱜᱮᱛᱚ ᱵᱤᱱ ᱩᱨᱩᱢ ᱜᱮᱭᱟ ᱵᱟᱝᱼᱟ?
ᱦᱮᱸ᱾
ᱠᱚᱞᱟᱱᱤ ᱫᱚ ᱛᱟᱦᱚᱞᱮ ᱦᱳᱥᱴᱮᱞ ᱨᱮᱵᱤᱱ ᱛᱟᱦᱮᱸ ᱟᱠᱟᱱᱟ?
ᱦᱮᱸ ᱦᱤᱥᱴᱮᱞ ᱨᱮ ᱜᱮ ᱯᱷᱟᱭᱤᱵ‌ ᱠᱷᱚᱱ ᱯᱷᱟᱭᱤᱵ ᱠᱷᱚᱱ ᱴᱩᱭᱮᱞᱵᱽ ᱫᱷᱟᱵᱤᱡ᱾
ᱟᱨ ᱛᱟᱦᱚᱞᱮ ᱯᱟᱲᱦᱟᱣ ᱠᱚᱫᱚ ᱪᱮᱫ ᱞᱮᱠᱟ ᱪᱟᱞᱩᱜ ᱠᱟᱱ ᱛᱟᱵᱤᱱᱟ?
ᱯᱟᱲᱦᱟᱣ ᱫᱚ ᱵᱷᱟᱜᱤ ᱜᱮ ᱠᱚᱱᱴᱤᱱᱤᱭᱩ ᱪᱟᱞᱩ ᱤᱫᱤ ᱠᱟᱱ ᱜᱤᱭᱟ ᱞᱮᱛᱟᱲ ᱜᱮ
ᱥᱟᱱᱛᱟᱲᱤ ᱛᱮ ᱵᱤᱱ ᱯᱟᱲᱦᱟᱜ ᱞᱮᱭ ᱠᱮᱫᱟᱜ ᱵᱤᱱ ᱵᱟᱝ?
ᱦᱮᱸ᱾
ᱟᱨ ᱟᱹᱵᱤᱱ ᱡᱮ ᱥᱟᱱᱛᱟᱲᱤ ᱛᱮ ᱵᱤᱱ ᱯᱟᱲᱦᱟᱜ ᱠᱟᱱᱟ ᱟᱫᱚ ᱢᱟᱱᱮ ᱥᱟᱱᱛᱟᱲᱤ ᱯᱟᱲᱦᱟᱣ ᱫᱚ ᱢᱟᱱᱮ ᱪᱮᱫ ᱞᱮᱠᱟ ᱵᱤᱱ ᱵᱩᱡᱷᱟᱹᱣᱟ ᱵᱟᱷᱟᱞᱮ ᱜᱮ ᱥᱮ ᱚᱱᱠᱟ ᱟᱱᱟᱴ ᱜᱮ?
ᱥᱟᱱᱛᱟᱲᱤ ᱯᱟᱲᱦᱟᱜ ᱫᱚ ᱟᱹᱰᱤ ᱵᱷᱟᱜᱤ ᱜᱮᱞᱤᱧ ᱵᱩᱡᱷᱟᱹᱣᱟ ᱢᱟᱱᱮ ᱦᱩᱰᱤᱧ ᱠᱷᱚᱡ ᱜᱮ ᱥᱟᱱᱛᱟᱲᱤ ᱯᱟᱲᱦᱟᱜ ᱫᱚ ᱟᱹᱰᱤ ᱜᱮᱞᱤᱧ ᱠᱩᱥᱤᱭᱟᱜᱼᱟ᱾ ᱟᱹᱰᱤ ᱜᱤᱧ ᱠᱩᱥᱤᱭᱟᱜ ᱛᱟᱦᱮᱸᱫ ᱟᱫᱚ ᱱᱤᱛᱚᱜ ᱠᱟᱹᱴᱤᱡ ᱠᱷᱚᱱ ᱪᱮᱛᱟᱱ ᱥᱮᱫ ᱢᱟᱱᱮ ᱪᱮᱛᱟᱱ ᱥᱮᱫ ᱢᱟᱱᱮ ᱤᱥᱠᱩᱞ ᱠᱷᱚᱱ ᱠᱚᱞᱮᱡᱽ ᱫᱷᱟᱵᱤᱡ ᱛᱮ ᱱᱤᱛ ᱢᱟᱱᱮ ᱱᱛᱚᱜ ᱠᱚᱞᱮᱡ ᱫᱷᱟᱵᱤᱡ ᱛᱮ ᱱᱮᱛᱟᱨ ᱴᱤᱪᱟᱨ ᱨᱮᱜᱩᱞᱟᱨ ᱢᱟᱱᱮ ᱢᱟᱱᱮ ᱢᱟᱪᱮᱫ ᱠᱚ ᱵᱟᱹᱱᱩᱜ ᱠᱚᱣᱟ ᱱᱤᱛᱚ ᱮᱴᱠᱮᱴᱚᱬᱮ ᱠᱚ ᱱᱚᱝᱠᱟ ᱦᱩᱭᱩᱜ ᱠᱟᱱᱟ ᱜᱮ ᱠᱮᱞᱟᱥ ᱴᱷᱤᱠ ᱴᱷᱟᱠ ᱥᱟᱸᱦᱤᱡ ᱨᱮᱜᱩᱞᱟᱨ ᱠᱮᱞᱟᱥ ᱵᱟᱝ ᱦᱩᱭᱩᱜ ᱜᱮᱭᱟ ᱥᱟᱶᱛᱮ ᱢᱟᱪᱮᱫ ᱠᱚ ᱵᱟᱹᱱᱩᱜ ᱠᱚᱜᱮᱭᱟ᱾ ᱢᱟᱱᱮ ᱱᱚᱝᱠᱟ ᱮᱴᱠᱮᱴᱚᱸᱬᱮ ᱚᱥᱩᱵᱤᱫᱷᱟ ᱦᱩᱭᱩᱜ ᱠᱟᱱᱟ ᱛᱚ ᱱᱤᱡᱮ ᱠᱟᱛᱮᱫ ᱜᱮ ᱢᱟᱱᱮ ᱯᱟᱲᱦᱟᱜ ᱠᱚᱫᱚ ᱦᱩᱭᱩᱜ ᱜᱮᱭᱟ ᱛᱮ ᱜᱮ ᱧᱮᱞ ᱦᱩᱭᱩᱜ ᱠᱟᱱᱟ
ᱦᱳᱭ᱾ ᱢᱟᱱᱮ ᱚᱸᱰᱮ ᱠᱚᱞᱮᱡᱽ ᱨᱮ ᱢᱟᱱᱮ ᱚᱱᱠᱟ ᱢᱟᱪᱮᱫ ᱠᱚ ᱵᱟᱹᱱᱩᱜ ᱠᱚᱜᱮᱭᱟ ᱵᱟᱝ?
ᱦᱮᱸ ᱢᱟᱱᱮ ᱯᱟᱨᱢᱟᱱᱮᱱᱴ ᱵᱟᱹᱱᱩᱜ ᱠᱚᱣᱟ ᱟᱫᱚ ᱯᱨᱟᱭᱴᱤᱪᱟᱨ ᱞᱮᱠᱟᱛᱮ ᱢᱮᱱᱟᱜ ᱠᱚᱣᱟ᱾
ᱟᱫᱚ ᱯᱮᱨᱟ ᱴᱤᱪᱟᱨ ᱦᱚᱸ ᱟᱫᱚ ᱵᱷᱟᱞᱤ ᱜᱮᱠᱚ ᱯᱟᱲᱦᱟᱣ ᱯᱮᱜᱮᱭᱟ?
ᱦᱮᱸ ᱱᱤᱛᱚᱜ ᱫᱚ ᱵᱷᱟᱜᱤ ᱫᱚ ᱵᱷᱟᱜᱤ ᱜᱮ᱾
ᱛᱟᱦᱚᱞᱮ ᱟᱹᱵᱤᱱ ᱫᱚ ᱪᱮᱫ ᱥᱟᱛᱟᱢ ᱵᱤᱱ ᱦᱟᱛᱟᱣ ᱟᱠᱟᱫᱼᱟ?
ᱨᱟᱥᱴᱨᱚ ᱥᱟᱸᱬᱮᱥ ᱥᱟᱸᱬᱮᱥ᱾
ᱪᱮᱫ ᱞᱮᱠᱟ?
ᱦᱮᱸ
ᱪᱮᱫ ᱵᱤᱱ ᱦᱟᱛᱟᱣ ᱟᱠᱟᱫᱟ?
ᱯᱚᱞᱤᱴᱤᱠᱮᱞ ᱥᱟᱭᱮᱱᱥ ᱨᱟᱥᱴᱨᱚ ᱥᱟᱸᱬᱮᱥ᱾
ᱛᱟᱦᱚᱞᱮ ᱨᱟᱡᱽᱱᱤᱛᱤ ᱵᱮᱱ ᱛᱮᱭᱟᱨᱚᱜᱼᱟ ᱛᱚ ᱵᱟᱝ?
ᱢᱚᱱᱮ ᱛᱚ ᱦᱩᱭᱩᱜ ᱠᱟᱱᱟ ᱚᱱᱠᱟ ᱜᱮ ᱦᱟᱸᱜ᱾
ᱛᱟᱯᱚᱨ ᱚᱱᱟ ᱡᱟᱦᱟᱸ ᱯᱨᱳᱜᱨᱟᱢ ᱠᱚ ᱦᱩᱭᱩᱜ ᱜᱮᱭᱟ ᱥᱮ ᱚᱱᱟ ᱯᱨᱳᱜᱨᱟᱢ ᱠᱚᱨᱮ ᱫᱚ ᱮᱴᱮᱱ ᱵᱮᱱ ᱛᱟᱦᱮᱱ ᱜᱮᱭᱟ ᱥᱮ ᱵᱟᱝ?
ᱛᱟᱦᱮᱱ ᱜᱮᱭᱟ᱾ ᱛᱚ ᱱᱤᱭᱟᱹ ᱫᱚ ᱛᱤᱨᱤᱥᱮ ᱡᱩᱱ ᱦᱩᱞ ᱢᱟᱦᱟ ᱢᱟᱦᱟ ᱫᱤᱱ ᱦᱤᱞᱳᱜᱮ ᱵᱟᱧ ᱛᱟᱦᱮᱠᱟᱱᱟ᱾